ᱤᱧ
ᱡᱚᱦᱟᱨ
ᱪᱮᱫ ᱠᱚᱢ ᱪᱤᱠᱟᱹ ᱵᱟᱲᱟᱭ ᱮᱫᱟ
ᱪᱮᱫ ᱦᱚᱸ ᱵᱟᱝ ᱱᱚᱜᱼᱚᱭ ᱜᱤᱛᱤᱡ ᱠᱟᱹᱱᱟᱹᱧ
ᱚ ᱚᱠᱟᱨᱮ ᱢᱮᱱᱟᱜ ᱢᱮᱛᱮ
ᱚᱲᱟᱜ ᱨᱮᱜᱮ ᱟᱢ ᱫᱚ
ᱤᱧ ᱦᱚᱸ ᱱᱤᱛᱚᱜ ᱚᱵᱽᱫᱤ ᱫᱚ ᱚᱲᱟᱜ ᱨᱮᱜᱮ ᱢᱤᱱᱟᱹᱧ ᱟᱠᱟᱫᱤᱧᱟ
ᱚ ᱦᱮᱸ ᱢᱚᱸᱡᱽ ᱜᱮ ᱱᱟᱯᱟᱭ ᱜᱮ ᱢᱮᱱᱟᱜ ᱠᱚᱣᱟ
ᱚ ᱛᱟᱦᱚᱞᱮ ᱱᱤᱛᱚᱜ ᱫᱚ ᱪᱮᱫ ᱮᱢ ᱪᱤᱠᱟᱹ ᱵᱟᱲᱟᱭᱮᱫᱼᱟ
ᱻ ᱪᱮᱫ ᱦᱚᱸ ᱵᱟᱝ ᱱᱚᱜ ᱚᱭ ᱜᱤᱛᱤᱡ ᱠᱟᱱᱟᱹᱧ
ᱚ
ᱟᱢ ᱫᱚ ᱪᱮᱫ ᱮᱢ ᱪᱮᱠᱟᱹ ᱵᱟᱲᱟᱭ ᱮᱫᱟ
ᱤᱧ ᱦᱚᱸ ᱤᱧᱦᱚᱸ ᱪᱮᱫ ᱦᱚᱸ ᱵᱟᱹᱧ ᱪᱮᱤᱠᱟᱹᱫᱟ ᱚᱲᱟᱜ ᱨᱮᱜᱮ ᱚᱲᱟᱜ ᱠᱚᱨᱮᱱᱟᱜ ᱜᱤᱧ ᱠᱟᱹᱢᱤ ᱵᱟᱲᱟᱭᱼᱟ ᱦᱮᱸ
ᱚ
ᱛᱟᱦᱚᱞᱮ ᱚᱠᱟ ᱵᱤᱫᱽᱫᱟᱹᱜᱟᱲ ᱨᱮᱢ ᱯᱟᱲᱦᱟᱜ ᱛᱮ ᱟᱢ ᱫᱚ
ᱤᱧ ᱫᱚ ᱱᱚᱜᱼᱚᱭ ᱵᱚᱨᱚᱢᱯᱩᱨ ᱨᱮ ᱜᱚᱵᱷᱚᱨᱢᱮᱱᱴ ᱤᱥᱠᱩᱞ ᱨᱮ